ᱦᱮᱸ ᱡᱚᱦᱟᱨ ᱜᱮ ᱜᱚᱢᱠᱮ
ᱮᱠᱟᱞ ᱟᱨ ᱪᱮᱫᱠᱟ ᱤᱧᱟᱹᱜ ᱨᱚᱲ ᱠᱚ ᱱᱟᱯᱟᱭ ᱜᱮ ᱟᱸᱡᱚᱢ ᱥᱮᱴᱮᱨᱚᱜ ᱠᱟᱱᱟ ᱥᱮ ᱵᱟᱝ ᱦᱟᱜ
ᱤᱧᱟᱹᱜ
ᱦᱮᱸ ᱟᱢᱟᱜ ᱦᱚᱸ ᱱᱟᱯᱟᱭ ᱜᱮ ᱦᱮᱡ ᱥᱮᱴᱮᱨᱚᱜ ᱠᱟᱱᱟ ᱢᱮᱱᱠᱷᱟᱱ ᱵᱮᱠᱜᱨᱟᱣᱩᱱᱰ ᱨᱮ ᱛᱷᱚᱲᱟ ᱜᱟᱱ ᱦᱟᱜ ᱱᱚᱭᱮᱥ ᱞᱮᱠᱟ ᱟᱸᱡᱚᱢ ᱦᱤᱡᱩᱜ ᱠᱟᱱᱟ
ᱚᱻ ᱛᱷᱚᱲᱟ ᱟᱸᱡᱚᱜ ᱠᱟᱱᱟ ᱮᱴᱟᱜ ᱪᱮᱫ ᱞᱮᱠᱟ ᱟᱸᱡᱚᱢᱚᱜ ᱠᱟᱱᱟ
ᱟᱪᱪᱷᱟ ᱱᱤᱛᱳ ᱫᱚ ᱦᱟᱸᱜ ᱴᱷᱤᱠᱜᱮ ᱟᱸᱡᱚᱢᱚᱜ ᱠᱟᱱᱟ ᱮᱦᱚᱵ ᱨᱮ ᱛᱷᱚᱲᱟ ᱜᱟᱱ ᱮᱴᱟᱜ ᱦᱚᱲᱟᱜ ᱟᱸᱡᱚᱢᱚᱜ ᱠᱟᱱ ᱞᱮᱠᱟ ᱩᱱᱠᱟ ᱵᱩᱡᱷᱟᱹᱜ ᱠᱟᱱᱟ
ᱟᱪᱪᱷᱟ ᱚᱸᱰᱮ ᱛᱟᱦᱮᱸ ᱚ ᱚᱱᱟ ᱡᱮᱤᱧ ᱛᱟᱦᱮᱸ ᱠᱟᱱᱟ ᱦᱮᱸ ᱢᱟ ᱞᱟᱹᱭ ᱵᱮᱱ ᱡᱚ ᱟᱸᱡᱚᱢ ᱵᱟᱲᱟ ᱢᱚᱡᱽ ᱛᱮ
ᱦᱮᱸ ᱦᱮᱸ ᱟᱸᱡᱚᱢᱚᱜ ᱠᱟᱱ ᱜᱮᱭᱟ ᱟᱨ ᱛᱚᱵᱮ ᱪᱮᱫ ᱞᱮᱠᱟ ᱱᱟᱯᱟᱭ ᱵᱟᱲᱟᱭ ᱜᱮᱭᱟᱯᱮ ᱡᱚᱛᱚ ᱦᱚᱲ ᱜᱮ
ᱦᱮᱸ ᱱᱤᱭᱟᱹ ᱫᱷᱟᱹᱵᱤᱡ ᱫᱚ ᱱᱟᱯᱟᱭ ᱵᱟᱲᱟᱜ ᱜᱮᱭᱟ ᱟᱞᱮ ᱫᱚ ᱟᱯᱮᱜ ᱜᱮ ᱪᱮᱫᱮ ᱞᱮᱠᱟ
ᱟᱪᱪᱷᱟ ᱟᱪᱪᱷᱟ ᱟᱞᱮ ᱦᱚᱸ ᱱᱚᱜᱼᱚᱭ ᱪᱟᱸᱫ ᱵᱚᱸᱜᱟᱣᱟᱜ ᱫᱩᱞᱟᱹᱲ ᱫᱟᱭᱟ ᱛᱮᱜᱮ ᱱᱤᱛᱚᱜ ᱫᱷᱟᱹᱵᱤᱡ ᱱᱟᱯᱟᱭ ᱜᱮ ᱢᱮᱱᱟᱜ ᱞᱮᱭᱟ ᱟᱨ ᱚᱱᱮ ᱱᱚᱱᱝᱠᱟ ᱜᱮᱵᱚᱱ ᱛᱟᱦᱮᱸ ᱵᱟᱲᱟ ᱞᱮᱱᱠᱷᱟᱱ ᱜᱮ ᱱᱟᱯᱟᱭ ᱦᱩᱭᱩᱜᱼᱟ ᱮᱱᱛᱮᱜ ᱦᱚᱲᱢᱚ ᱡᱤᱣᱤ ᱠᱷᱚᱱ ᱵᱟᱝ ᱱᱟᱯᱟᱭ ᱱ ᱛᱟᱢᱟ ᱛᱚᱵᱮ ᱪᱮᱫ ᱦᱚᱸ ᱵᱟᱢ ᱪᱮᱟᱹ ᱫᱟᱲᱮᱭᱟᱜᱼᱟ ᱛᱚ ᱦᱚᱲᱢᱚ ᱡᱩᱫᱤ ᱱᱚᱝᱠᱟ ᱱᱟᱯᱟᱭ ᱜᱮ ᱛᱟᱦᱮᱱ ᱠᱷᱟᱱ ᱜᱮ ᱡᱚᱛᱚ ᱜᱮ ᱦᱟᱸᱜ ᱵᱚ ᱪᱮᱠᱟᱼᱟ ᱪᱮᱠᱟ ᱫᱟᱲᱮᱭᱟᱜᱼᱟ ᱪᱮᱫ ᱮᱢ ᱢᱮᱱᱟ ᱚᱱᱟᱜᱮ ᱥᱮ ᱵᱟᱝ
ᱴᱷᱤᱠ ᱴᱷᱤᱠ ᱴᱷᱤᱠ ᱛᱟᱦᱚᱞ ᱞᱟᱹᱭ ᱛᱟᱢ ᱴᱚᱯᱤᱠ ᱞᱟᱹᱭ ᱛᱟᱞᱟᱝ ᱢᱮ ᱮᱢ ᱜᱟᱞᱢᱟᱨᱟᱣ ᱦᱚᱪᱚᱭ ᱛᱞᱟᱝᱼᱟ
ᱱᱚᱣᱟ ᱴᱚᱯᱤᱠ ᱞᱮᱠᱟ ᱥᱮ ᱥᱟᱛᱟᱢ ᱞᱮᱠᱟ ᱫᱚ ᱟᱪᱪᱷᱟ ᱱᱤᱛᱳ ᱢᱟ ᱟᱞᱮᱥᱮᱫ ᱱᱚᱜᱼᱚᱭ ᱱᱚᱣᱟ ᱥᱚ ᱠᱚ ᱥᱮ ᱠᱩᱫ ᱠᱚ ᱟᱹᱰᱤ ᱡᱟᱹᱥᱛᱤ ᱜᱮ ᱵᱤᱞᱤᱜ ᱠᱟᱱᱟ ᱛᱚᱵᱮ ᱱᱚᱣᱟ ᱵᱤᱨ ᱵᱩᱨᱩ ᱠᱚᱨᱮᱱᱟᱜ ᱡᱚ ᱵᱤᱫᱤ ᱵᱟᱵᱚᱫ ᱛᱮᱜᱮᱞᱟᱝ ᱜᱟᱯᱟᱞᱢᱟᱨᱟᱣ ᱞᱮᱠᱷᱟᱱ ᱱᱟᱯᱟᱭ ᱦᱩᱭᱩᱜᱼᱟ ᱦᱟᱸᱜ
ᱟᱪᱪᱷᱟᱻ ᱟᱪᱪᱷᱟ
ᱛᱚ ᱟᱯᱮᱥᱮᱫ ᱱᱚᱣᱟ ᱥᱚ ᱠᱚ ᱥᱚ ᱵᱩᱡᱷᱟᱹᱣᱮᱫ ᱠᱟᱱ ᱜᱮᱭᱟ ᱥᱮ ᱵᱟᱝᱼᱟ
ᱦᱮᱸ ᱜᱚᱝᱠᱮ ᱪᱮᱫᱟᱜ ᱵᱟᱝ ᱦᱚᱲ ᱦᱚᱯᱚᱱ ᱠᱟᱹᱱᱟᱧ ᱦᱚᱲ ᱦᱚᱯᱚᱱ ᱵᱟᱹᱭᱤᱜ ᱵᱩᱡᱷᱟᱹᱣ ᱠᱷᱟᱭ ᱫᱚ ᱚᱠᱚᱭ ᱦᱚᱯᱚᱱ ᱮ ᱵᱩᱡᱷᱣᱫᱟ
ᱵᱟᱝ ᱵᱟᱝ ᱚᱱᱟ ᱠᱟᱛᱷᱟ ᱫᱚ ᱵᱟᱝ ᱠᱟᱱᱟ ᱢᱟᱱᱮ ᱟᱫᱚᱢ - ᱟᱫᱚᱢ ᱡᱟᱭᱜᱟ ᱨᱮ ᱱᱚᱣᱟ ᱥᱚ ᱫᱚ ᱵᱟᱠᱚ ᱵᱩᱡᱷᱟᱹᱣ ᱫᱦᱟᱸ ᱟᱭᱢᱟ ᱦᱚᱲ ᱱᱚᱝᱠᱟᱧ ᱠᱩᱞᱤ ᱵᱟᱲᱟ ᱞᱮᱫ ᱠᱚᱣᱟ ᱟᱫᱚ ᱥᱚ ᱫᱚ ᱠᱷᱟᱹᱞᱤ ᱠᱚ ᱵᱩᱡᱽ ᱫᱚ ᱵᱚᱞᱮ ᱚᱠᱟᱴᱟᱜ ᱫᱚ ᱡᱤ ᱠᱟ ᱠᱟᱛᱮ ᱥᱚ ᱚᱱᱮ ᱚᱱᱟᱠᱚ ᱵᱩᱡᱟᱹ
ᱟᱨᱮ ᱵᱟᱵᱟ ᱪᱮᱫ ᱮᱢ ᱢᱮᱱᱟᱜᱼᱟ ᱟᱨ ᱟᱹᱰᱤ ᱢᱩᱥᱠᱤᱞ
ᱟᱫᱚ ᱟᱫᱚᱢ- ᱟᱫᱚᱢ ᱡᱟᱭᱜᱟ ᱠᱷᱟᱹᱞᱤ ᱠᱷᱟᱹᱞᱤ ᱠᱚ ᱢᱮᱱᱟ ᱵᱚᱞᱮ ᱥᱮᱛᱟ ᱠᱩᱫ ᱯᱩᱥᱤ ᱠᱩᱫ ᱚᱱᱮ ᱚᱱᱠᱟ ᱫᱷᱟᱨᱟ ᱟᱯᱮ ᱥᱮᱫ ᱚᱱᱮ ᱚᱱᱠᱟ ᱢᱮᱱᱟᱜᱼ ᱟ ᱥᱮ ᱪᱮᱫ ᱥᱮᱛᱟ ᱠᱩᱫ ᱯᱩᱥᱤ ᱠᱩᱫ
ᱚᱠᱟ ᱫᱚᱵᱚᱱ ᱟᱞᱮ ᱥᱚ ᱡᱟᱢᱤᱱ ᱪᱮᱫ ᱞᱮᱠᱟ ᱚᱱᱟ ᱥᱚ ᱜᱮ
ᱟᱪᱪᱷᱟ ᱟᱪᱪᱷᱟ ᱦᱮᱸ ᱟᱞᱮ ᱥᱮᱫ ᱦᱚᱸ ᱱᱚᱜᱼᱚ ᱱᱚᱝᱠᱟ ᱵᱚᱞᱮ ᱯᱮ ᱨᱚᱠᱚᱢ ᱟᱞᱮ ᱥᱮᱫ ᱫᱚ ᱢᱮᱱᱟᱜᱼᱟ ᱥᱚ ᱫᱚ ᱢᱟᱱᱮ ᱡᱚᱛᱚ ᱠᱷᱚᱡ ᱞᱟᱹᱴᱩ ᱧᱚᱜ ᱥᱮ ᱢᱮᱱ ᱫᱟᱲᱮᱭᱟᱜᱼᱟ ᱜᱟᱹᱵᱮ ᱧᱚᱜ ᱛᱟᱦᱮᱸᱱ ᱚᱱᱟ ᱫᱚ ᱥᱚ ᱜᱮᱞᱮ ᱢᱮᱛᱟᱜᱼᱟ ᱟᱨ ᱚᱱᱟ ᱠᱷᱚᱡ ᱠᱟᱹᱴᱤᱡ ᱧᱚᱜ ᱛᱟᱦᱮᱱ ᱚᱱᱟ ᱫᱚ ᱦᱟᱸᱜ ᱠᱩᱫᱽ ᱦᱩᱸ ᱟᱨ ᱚᱱᱟ ᱠᱷᱚᱡ ᱟᱨᱦᱚᱸ ᱡᱚᱛᱚ ᱠᱷᱚᱡ ᱠᱟᱹᱴᱤᱡ ᱠᱟᱹᱴᱤᱡ ᱥᱮ ᱚᱱᱟᱮᱢ ᱢᱮᱱ ᱫᱟᱲᱮᱭᱟᱜᱼᱟ ᱢᱟᱱᱮ ᱡᱟᱹᱯᱩᱫ ᱛᱟᱭᱱᱚᱢ ᱜᱮ ᱵᱤᱞᱤᱜᱼᱟ ᱦᱟᱸᱜ ᱚᱱᱟ ᱫᱚᱞᱮ ᱢᱮᱛᱟᱜᱼᱟ ᱟᱞᱮᱥᱮᱫ ᱫᱚ ᱪᱩᱰᱩᱜ ᱛᱚᱵᱮ ᱟᱯᱮ ᱥᱮᱫ ᱱᱚᱼ ᱱᱚᱝᱠᱟ ᱯᱮ ᱨᱚᱠᱚᱢ ᱠᱚ ᱢᱮᱛᱟᱜ ᱜᱮᱭᱟ ᱥᱮ ᱪᱮᱫ ᱞᱮᱠᱟ
ᱢᱤᱫ ᱴᱟᱝ ᱥᱳ ᱢᱚᱛ ᱜᱤ ᱤᱱᱟᱹ ᱢᱚᱛᱳ ᱜᱮ
ᱟᱪᱪᱷᱟ ᱻᱟᱪᱪᱷᱟ ᱢᱟᱱᱮ ᱡᱟᱭᱜᱟᱻ ᱡᱟᱭᱜᱟ ᱨᱮ ᱢᱟᱱᱮ ᱠᱩᱫ ᱤᱧ ᱠᱩᱞᱤᱟᱢ
ᱦᱮᱸᱻ ᱦᱮᱸ ᱡᱟᱭᱜᱟ ᱡᱟᱭᱜᱟ ᱨᱮ ᱵᱷᱮᱜᱟᱨᱻ ᱵᱷᱮᱜᱟᱨ ᱢᱮᱱᱟᱜ ᱜᱮᱭᱟ ᱚᱱᱟ
ᱟᱪᱪᱷᱟ ᱟᱫᱚ ᱢᱟᱱᱮ ᱪᱮᱫ ᱞᱮᱠᱟ ᱯᱮ ᱵᱷᱮᱜᱟᱨᱟ ᱟᱯᱮ ᱫᱚ ᱢᱟᱱᱮ ᱚᱠᱟ ᱚᱠᱟ ᱠᱚᱫᱚ ᱤᱭᱟᱹ ᱧᱚᱜ ᱜᱮ ᱛᱟᱦᱮᱱᱟ ᱟᱹᱰᱤ ᱯᱚᱞᱥᱟ ᱯᱷᱚᱞᱥᱟ ᱥᱮ ᱢᱮᱱ ᱫᱟᱲᱮᱭᱟᱜᱼᱟ ᱠᱟᱹᱴᱤᱡ, -ᱠᱟᱹᱴᱤᱡ ᱟᱫᱚ ᱚᱱᱟ ᱠᱚᱦᱚᱸ ᱥᱩ ᱥᱚ ᱜᱮᱯᱮ ᱢᱮᱛᱟᱜᱼᱟ? ᱠᱟᱹᱴᱤᱡ ᱥᱚ ᱥᱮ ᱪᱮᱫ ᱞᱮᱠᱟ?
ᱵᱟᱝ ᱵᱟᱝ ᱟᱞᱮ ᱫᱚ ᱥᱚ ᱵᱚᱞᱛᱮ ᱫᱚ ᱚᱱᱟ ᱤᱭᱟᱹ ᱥᱚ ᱢᱮᱱ ᱦᱚᱪᱚᱭᱮᱫ ᱠᱟᱱ ᱛᱟᱞᱟᱝᱟ ᱛᱚ ᱡᱟᱦᱟᱸ ᱫᱚ ᱚᱱᱟ ᱥᱚ ᱫᱟᱨᱮ ᱢᱟᱱᱮ ᱡᱮ ᱤᱭᱟᱹ ᱤᱭᱟ. ᱜᱤ ᱤᱭᱟ. ᱢᱟᱱᱮ ᱱᱤᱞ ᱜᱮ
ᱢᱮᱛᱟᱜᱼᱟ ᱦᱟᱸᱝ ᱟᱨ ᱵᱮᱝᱜᱚᱞᱤ ᱛᱮᱫᱚ ᱡᱟᱢ ᱠᱚ ᱢᱮᱛᱟᱜᱼᱟ ᱚᱱᱠᱟ
ᱦᱮᱸ ᱜᱚᱝᱠᱮ ᱚᱱᱮ ᱚᱱᱟᱚᱱ ᱥᱚ ᱚᱱᱮ ᱤᱭᱟᱹ ᱢᱟᱱᱮ ᱦᱮᱸᱫᱮ ᱱᱤᱞ ᱦᱸᱫᱮ ᱱᱤᱞ ᱦᱸᱫᱮ
ᱦᱮᱸ ᱻᱦᱮᱸᱻ ᱦᱮᱸ ᱱᱤᱞ ᱦᱮᱸᱫᱮ ᱜᱮ ᱛᱟᱦᱮᱱᱟ ᱟᱨ ᱚᱱᱟ ᱡᱚᱠᱷᱚᱱ ᱮᱢ ᱡᱚᱢᱟ ᱛᱚᱵᱮ ᱢᱚᱪᱟ ᱠᱚ ᱯᱩᱨᱟᱹ
ᱢᱚᱪᱟ ᱠᱚ ᱯᱩᱨᱟᱹ ᱱᱤᱞ-ᱱᱤᱞ ᱪᱟᱵᱟᱜᱼᱟ ᱦᱮᱸ ᱚᱱᱟ ᱜᱮᱛᱚ ᱤᱧ ᱢᱮᱱᱫᱟ ᱚᱱᱟᱜᱮ ᱦᱮᱸ
ᱟᱪᱪᱷᱟ-ᱟᱪᱪᱷᱟ ᱦᱮᱸ ᱚᱱᱮ ᱚᱱᱟᱜᱮ ᱦᱟᱸᱜ ᱟᱫᱚ ᱦᱮᱸ ᱻᱦᱮᱸ
ᱥᱤᱵᱤᱞᱟ ᱵᱚᱪᱷᱚᱨ ᱨᱮᱱᱟᱜ ᱡ ᱠᱟᱱᱟ ᱚᱱᱟ ᱯᱷᱚᱞ ᱠᱟᱱᱟ ᱮᱠᱫᱚᱢ ᱛᱮ ᱟᱹᱰᱤ ᱢᱚᱸᱡᱽ ᱡᱚᱢ ᱦᱚᱸ
ᱮᱠᱟᱞ ᱟᱨ ᱵᱷᱤᱴᱟᱢᱤᱱ ᱞᱮᱠᱟ ᱛᱮᱠᱚ ᱞᱟᱹᱭᱟ ᱵᱚᱞᱮ ᱟᱹᱰᱤ ᱱᱟᱯᱟᱭ ᱤᱭᱟᱹ ᱜᱮᱭᱟ ᱵᱷᱤᱴᱟᱢᱤᱱ ᱡᱟᱹᱥᱛᱤ ᱢᱮᱱᱟᱜᱼᱟ ᱱᱚᱣᱟ ᱠᱚᱨᱮ ᱟᱨ ᱡᱚᱠᱷᱚᱱ ᱡᱟᱦᱟᱸᱭ ᱢᱚᱛᱚᱵ ᱞᱟᱡ ᱦᱟᱹᱥᱩ ᱠᱚ ᱥᱮ ᱴᱟᱺᱰᱤ ᱛᱮ ᱚᱱᱠᱟ ᱧᱟᱢ ᱠᱚᱣᱟ ᱛᱚᱵᱮ ᱱᱚᱶᱟ ᱥᱚ ᱠᱚᱠᱚ ᱡᱚᱢ ᱞᱮᱠᱷᱟᱡ ᱛᱚᱵᱮ ᱢᱤᱫ ᱜᱷᱟᱹᱲ ᱛᱮ ᱪᱟᱵᱟᱜᱼᱟ
ᱮᱠᱫᱚᱢ ᱛᱚ ᱴᱷᱤᱠ ᱠᱟᱛᱷᱟ ᱵᱮᱱ ᱞᱟᱹᱭ ᱠᱮᱫᱟ ᱜᱚᱢᱠᱮ
ᱟᱫᱚ ᱱᱚᱜᱼ ᱱᱚᱝᱠᱟᱱ ᱟᱭᱢᱟ ᱡᱤᱱᱤᱥ ᱡᱮ ᱢᱟᱱᱮ ᱵᱤᱨ - ᱵᱩᱨᱩ ᱫᱟᱨᱮ ᱱᱟᱹᱲᱤ ᱠᱚᱨᱮᱱᱟᱜ ᱢᱟᱱᱮ ᱡᱚ ᱮᱢᱟᱱ ᱠᱚᱫᱚ ᱦᱟᱸᱜ ᱢᱟᱞᱚᱴ ᱤᱫᱤᱜ ᱠᱟᱱᱟ ᱥᱮᱠᱚ ᱟᱨ ᱦᱤᱲᱤᱧ ᱤᱫᱤᱭᱮᱫᱟ ᱦᱟᱸᱜ ᱢᱟᱱᱮ ᱥᱚ ᱫᱚ ᱮᱱᱦᱚᱸ ᱢᱟᱱᱮ ᱠᱚ ᱵᱟᱰᱟᱭ ᱧᱚᱜ ᱜᱮ ᱜᱮᱭᱟ ᱢᱮᱱᱠᱷᱟᱱ ᱟᱨᱦᱚᱸ ᱢᱮᱱᱟᱜᱼᱟ ᱡᱮᱞᱮᱠᱟ ᱱᱚᱶᱟ ᱠᱩᱲᱤᱫ ᱨᱟᱢᱟ ᱠᱚᱻ ᱥᱮᱢ ᱢᱮᱱ ᱫᱟᱲᱮᱭᱟᱜᱼᱟ ᱥᱩᱲᱟᱹ ᱢᱟᱴᱷᱟ ᱟᱨᱦᱚᱸ ᱢᱮᱨᱞᱮᱡ ᱠᱚ ᱚᱱᱮ ᱚᱱᱟ ᱠᱚᱫᱚ ᱟᱯᱮ ᱥᱮᱫ ᱢᱮᱱᱟᱜ ᱟᱥᱮ ᱵᱟᱝ ᱦᱟᱸᱜᱼᱟ? ᱟᱪᱪᱷᱟ -ᱟᱪᱷᱟ ᱟ ᱱᱚᱜᱼᱚ ᱱᱤᱭᱟᱹ ᱡᱤᱱᱤᱥ ᱠᱚ ᱦᱟᱜ ᱟᱫᱚᱢ ᱦᱚᱲ ᱠᱚ ᱦᱮᱲᱤᱧ ᱪᱟᱵᱟ ᱠᱟᱜᱼᱟ
ᱦᱤᱲᱤᱧ ᱪᱟᱵᱟ ᱟᱠᱟᱫᱟ ᱵᱟ ᱵᱟᱠᱚ ᱵᱟᱲᱟᱭᱟ ᱢᱟᱱᱮ ᱵᱟᱠᱚ ᱧᱮᱞ ᱟᱠᱟᱫᱟ ᱧᱮᱞ ᱜᱮᱛᱚ ᱥᱮᱨᱚᱠᱚᱢ ᱚᱱᱟᱱ ᱡᱟᱭᱜᱟ ᱵᱩᱜᱼᱟ ᱡᱟᱦᱟᱸᱭ ᱚᱱᱮᱧ ᱚᱱᱮᱠ ᱦᱮᱸ ᱟᱸᱡᱚᱢ ᱢᱮ ᱜᱤᱭ ᱡᱟᱦᱟᱸᱭ ᱢᱮᱱ ᱞᱮᱠᱟ ᱡᱟᱦᱟᱸᱭ ᱢᱟᱱᱮ ᱵᱤᱨᱻ ᱵᱩᱨᱩ ᱫᱷᱟᱨᱮ ᱠᱚᱨᱮ ᱠᱚ ᱛᱟᱦᱮᱱ ᱩᱱᱠᱩ ᱠᱚᱫᱚ ᱠᱚ ᱧᱟᱢ ᱫᱟᱲᱮᱭᱟᱜᱼᱟ ᱧᱮᱞ ᱧᱟᱢ ᱫᱟᱲᱮᱭᱟᱜᱼᱟ
ᱮᱠᱟᱞ ᱛᱮ ᱟᱫᱚ ᱱᱮᱛᱟᱨ ᱫᱚ ᱦᱟᱸᱜ ᱮᱱᱦᱚᱸ ᱵᱤᱨ ᱵᱩᱨᱩ ᱦᱚᱲ ᱠᱚᱨᱮ ᱦᱚᱸ ᱢᱟᱱᱮ ᱚᱠᱚᱭ ᱠᱚ ᱠᱟᱹᱴᱤᱡ ᱜᱤᱫᱽᱨᱟᱹ ᱠᱚ ᱠᱟᱱᱟ ᱠᱚ ᱥᱮ ᱢᱟᱱᱮ ᱤᱥᱠ ᱠᱩᱞ ᱠᱚᱨᱮ ᱠᱚ ᱵᱷᱚᱨᱛᱤᱭᱮᱫ ᱠᱚᱣᱟ ᱟᱫᱚ ᱩᱱᱠᱩ ᱦᱚᱸ ᱵᱟᱠᱚ ᱵᱩᱡᱷᱟᱹᱣ ᱫᱟᱲᱮᱭᱟᱜ ᱠᱟᱱᱟ ᱵᱚᱞᱮ ᱪᱮᱫ ᱠᱚ ᱠᱟᱱᱟ? ᱟᱨ ᱜᱚᱵᱟ ᱦᱚ ᱵᱟᱠᱚ ᱞᱟᱹᱭ ᱟᱠᱚᱣᱟ ᱵᱚᱞᱮ ᱱᱚᱶᱟ ᱠᱚᱫᱚ ᱡᱚᱢ ᱯᱮ ᱥᱮ ᱟᱞᱚ ᱯᱮ ᱡᱚᱢᱟ ᱮᱱᱛᱮ ᱜᱚᱵᱟ ᱦᱚᱸ ᱠᱚ ᱢᱟᱱᱟ‌ ᱠᱚᱣᱟ ᱵᱤᱨ ᱟᱹᱛᱷᱣᱲᱤ ᱫᱚ ᱟᱞᱚ ᱯᱮ ᱪᱟᱞᱟᱜᱼᱟ ᱟᱹᱣᱤ ᱜᱮ ᱡᱚᱢ ᱞᱮᱠᱷᱟᱱ ᱵᱟᱝ ᱜᱟᱱᱚᱜᱼᱟ ᱟᱫᱚ ᱚᱱᱠᱟᱜᱮ ᱤᱧ ᱵᱚᱭᱦᱟ ᱦᱚᱸ ᱢᱤᱫ ᱫᱷᱟᱣᱤᱧ ᱱᱚᱝᱠᱟ ᱜᱤᱧ ᱠᱩᱲᱤᱫ ᱨᱟᱢᱟ ᱞᱮᱠᱟᱹᱧ ᱟᱹᱜᱩ‌ ᱟᱫᱮ ᱛᱟᱦᱮᱱᱟ ᱛᱚ ᱩᱱᱤ ᱦᱚᱸ ᱛᱷᱚᱲᱟᱭ ᱤᱭᱟᱹ ᱜᱮ ᱵᱩᱡᱷᱟᱹᱣ ᱠᱮᱫᱟ ᱵᱚᱞᱮ ᱦᱟᱦᱟᱲᱟᱜ ᱵᱚᱞᱮ ᱪᱮᱫ ᱠᱟᱱᱟ ᱱᱚᱶᱟ ᱫᱚ ᱵᱤᱨ ᱨᱮᱱᱟᱜ ᱟᱹᱜᱩ ᱠᱟᱫᱟ ᱱᱚᱶᱟ ᱫᱚᱠᱚ ᱡᱚᱢᱟ ᱵᱟᱠᱚ ᱡᱚᱢᱟ ᱡᱟᱹᱱᱤᱡ ᱟᱫᱚ ᱟᱫᱚ ᱱᱚᱜ ᱚᱭ ᱱᱚᱝᱠᱟ ᱜᱤᱧ ᱞᱟᱹᱭ ᱟᱫᱮᱭᱟ ᱱᱚᱣᱟ ᱫᱚ ᱠᱩᱲᱤᱫ ᱨᱢᱟ ᱠᱚ ᱢᱮᱛᱟᱜᱼᱟ ᱟᱨ ᱱᱚᱱᱤᱭᱟᱹ ᱫᱚᱠᱚ ᱡᱚᱢ ᱠᱮᱭᱟ ᱟᱫᱚ ᱱᱚᱜᱼᱚᱭ ᱱᱤᱭᱟᱹ ᱛᱤᱧ ᱦᱩᱫᱤᱥ ᱠᱮᱫᱟ ᱵᱚᱞᱮ ᱱᱚᱜᱼᱚᱭ ᱱᱤᱭᱟᱹ ᱠᱚ ᱡᱤᱱᱤᱥ ᱠᱟᱹᱴᱤᱡ ᱢᱟᱹᱴᱤᱡ ᱡᱤᱱᱤᱥ ᱠᱚ ᱟᱫ ᱪᱵᱟᱜᱼᱟ ᱦᱟᱸᱜ ᱵᱟᱹᱭ -ᱵᱟᱹᱭ ᱛᱮ ᱫᱚ ᱟᱨ ᱫᱚᱥ ᱵᱚᱪᱷᱚᱨ ᱛᱟᱭᱱᱚᱢ ᱢᱟᱱᱮᱢ ᱦᱤᱲᱤᱧ ᱪᱟᱵᱟᱜᱼᱟ ᱤᱱᱠᱟ ᱦᱟᱸᱜ
ᱦᱮᱸ ᱦᱮᱸ ᱦᱮᱸ ᱟᱨ ᱜᱚᱝᱠᱮ ᱢᱤᱫ ᱴᱮᱡ ᱫᱚ ᱪᱮᱫ ᱠᱚ ᱢᱮᱱᱟ ᱡᱟᱦᱟᱸ ᱫᱚ ᱢᱟᱱᱮ ᱱᱚᱶᱟ ᱤᱭᱟ. ᱦᱚᱸᱛᱚ ᱫᱟᱨᱮ ᱦᱚᱛᱚ ᱢᱤᱫ ᱢᱤᱫ ᱛᱮ ᱠᱚ ᱢᱟᱜ ᱥᱟᱯᱷᱟᱭ ᱮᱫᱟ ᱥᱮ
ᱦᱮᱸ ᱦᱮᱸ ᱦᱮᱸ ᱮᱠᱟᱞ ᱦᱚᱜᱚᱱᱤᱭᱟᱹ ᱦᱚᱸ ᱢᱤᱫ ᱴᱮᱱ ᱟᱹᱰᱤ ᱢᱟᱨᱟᱝ ᱠᱟᱨᱚᱱ ᱞᱮᱠᱟ ᱛᱮᱢ ᱢᱮᱱ ᱫᱟᱲᱮᱭᱟᱜᱼᱟ᱾ ᱟᱨ ᱟᱞᱮ ᱥᱮᱫ ᱫᱚ ᱱᱚᱣᱟ ᱠᱩᱲᱤᱫ ᱨᱟᱢᱟ ᱠᱚᱢᱟ ᱟᱨ ᱦᱚᱸ ᱡᱟᱹᱥᱛᱤ ᱠᱚ ᱢᱟᱜ ᱮᱫ ᱮᱱᱛᱮᱫ ᱡᱟᱦᱟᱸᱭ ᱜᱮᱢ ᱧᱮᱞᱟ ᱢᱮᱱᱟ ᱵᱚᱞᱮ ᱱᱚᱶᱟ ᱛᱮᱫᱚ ᱡᱟᱹᱱᱩᱢ ᱨᱚᱨᱚᱜᱼᱟ ᱥᱮ ᱟᱹᱛᱷᱟᱹᱣᱲᱤ ᱜᱮ ᱡᱟᱱᱟᱢ ᱵᱟᱲᱟᱣ ᱟᱠᱟᱱᱟ ᱱᱚᱣᱟ ᱫᱚ ᱪᱮᱫ ᱧᱟᱢᱚᱜᱼᱟ ᱵᱟᱝ ᱧᱟᱢᱚᱜᱼᱟ ᱟᱫᱚ ᱚᱱᱠᱟᱧ ᱫᱤᱥᱟᱹᱭᱟ ᱵᱚᱞᱮ ᱟᱭᱢᱟ ᱠᱩᱲᱤᱫ ᱨᱟᱢᱟ ᱫᱟᱨᱮ ᱠᱚ ᱟᱞᱮ ᱥᱮᱫ ᱛᱟᱦᱮᱸᱠᱟᱱᱟ᱾ ᱵᱟᱹᱭᱦᱟᱹᱲ ᱠᱚᱨᱮ ᱠᱷᱮᱛ ᱵᱟᱹᱭᱦᱟᱹᱲ ᱤᱭᱟᱹ ᱠᱚᱨᱮ ᱚᱱᱠᱟ ᱯᱤᱸᱰᱷᱟᱹ ᱠᱚᱨᱮ ᱫᱚ ᱮᱠᱟᱞᱮ ᱟᱫᱚ ᱚᱱᱟ ᱚᱱᱟ ᱠᱚᱦᱚ ᱠᱚ ᱢᱟᱜ ᱤᱫᱤ ᱠᱮᱫᱟ ᱢᱟᱱᱮ ᱮᱠᱮᱱ ᱵᱤᱨ ᱜᱟᱡᱟᱲ ᱨᱮᱜᱮᱢ ᱧᱟᱢᱟ ᱱᱮᱛᱟᱨ ᱫᱚ ᱵᱟᱹᱫ ᱵᱟᱹᱭᱦᱟᱹᱲ ᱨᱮ ᱫᱚ ᱵᱟᱝ ᱜᱮᱢ ᱧᱟᱢ-ᱟ ᱢᱟᱱᱮ ᱠᱚ ᱢᱟᱜ ᱪᱟᱵᱟᱣ ᱠᱟᱫᱟ
ᱦᱳᱭ ᱦᱳᱭ ᱦᱳᱭ
ᱱᱚᱜᱼᱚ ᱱᱤᱭᱟᱹ ᱠᱚ ᱠᱷᱟᱹᱛᱤᱨ ᱛᱮ ᱦᱚᱸ ᱟᱫ ᱪᱟᱵᱟᱜ ᱠᱟᱱᱟ ᱟᱨ ᱟᱭᱢᱟ ᱞᱮᱠᱟᱱ ᱫᱟᱨᱮ ᱱᱮᱛᱟᱨ ᱫᱚ ᱦᱟᱸᱜ ᱠᱚ ᱢᱟᱜ ᱤᱫᱤᱭᱮᱫ ᱱᱚᱣᱟ ᱞᱟᱹᱴᱩ ᱞᱟᱹᱴᱩ ᱫᱟᱨᱮ ᱥᱟᱨᱡᱚᱢ ᱫᱟᱨᱮ ᱠᱚ ᱥᱮ ᱡᱟᱦᱟᱱᱟᱜ ᱫᱟᱨᱮ ᱜᱮ ᱦᱟᱸᱜ ᱟᱫᱚ ᱱᱚᱜᱼᱚᱭ ᱱᱤᱭᱟᱹ ᱠᱷ ᱠᱷᱟᱹᱛᱤᱨ ᱛᱮᱦᱟᱸᱜ ᱱᱚᱜᱚᱭ ᱟᱭᱢᱟ ᱞᱮᱠᱟᱱ ᱮᱴᱠᱮᱴᱚᱬᱮ ᱠᱚ ᱨᱟᱠᱟᱵᱚᱜ ᱠᱟᱱᱟ ᱡᱮ ᱱᱮᱛᱟᱨ ᱦᱚᱸ ᱱᱚᱝᱠᱟ ᱟᱪᱠᱟᱭ ᱫᱟᱜᱟ ᱟᱨ ᱟᱪᱠᱟ ᱱᱚ ᱱᱚᱝᱠᱟ ᱥᱤᱛᱩᱝ ᱞᱚᱞᱚ ᱵᱩᱡᱷᱟᱹᱜᱼᱟ ᱱᱚᱜᱼᱚ ᱱᱤᱭᱟᱹ ᱠᱟᱱ ᱜᱮ ᱦᱟᱸᱜ ᱦᱚᱭ ᱦᱤᱸᱥᱤᱫ ᱨᱮᱱᱟᱜ ᱵᱚᱫᱚᱞ ᱨᱮᱱᱟᱜ ᱠᱟᱨᱚᱱ ᱫᱚ ᱦᱟᱸᱜ
ᱦᱳᱭ ᱦᱳᱭ
ᱛᱚ ᱟᱯᱮ ᱥᱮᱱᱟᱜ ᱦᱚᱸᱭ ᱦᱤᱥᱤᱫ ᱱᱤᱛ ᱫᱚ ᱪᱮᱫᱠᱟ ᱱᱤᱛᱚᱜ ᱟᱞᱮᱮᱥᱮᱫ ᱢᱟ ᱟᱹᱰᱤ ᱡᱟᱹᱥᱛᱤ ᱛᱮᱦᱮᱧ ᱢᱟ ᱟᱹᱰᱤ ᱡᱟᱹᱥᱛᱤ ᱞᱚᱞᱚ ᱜᱮ ᱵᱩᱡᱷᱟᱹᱜ ᱠᱟᱱᱟ ᱥᱤᱛᱩᱝ ᱠᱟᱫᱟᱭ ᱚᱱᱠᱟ ᱟᱯᱮ ᱥᱮᱱᱟᱜ
ᱦᱮᱸ ᱜᱚᱝᱠᱮ ᱚᱱᱠᱟᱜ ᱜᱮ ᱜᱩᱢᱴᱟᱹᱱᱤ ᱥᱤᱛᱩᱝ ᱟᱹᱭᱠᱟᱹᱜ ᱠᱟᱱᱟ ᱱᱤᱛᱚᱜ ᱟᱹᱰᱤ ᱮᱠᱫᱚᱢ ᱛᱮ
ᱛᱚ ᱟᱞᱮᱥᱮᱫ ᱫᱟᱜ ᱦᱚᱭ ᱫᱟᱜ ᱞᱮᱫ ᱜᱮᱭᱟ ᱦᱚᱞᱟᱭ ᱫᱟᱜ ᱞᱮᱫᱟ ᱡᱚᱠᱷᱚᱱ ᱥᱮᱛᱟᱜ ᱥᱮᱛᱟᱜ ᱛᱚᱵᱮ ᱴᱷᱤᱠ ᱴᱷᱟᱠ ᱵᱩᱡᱷᱟᱹᱣ ᱮᱱᱟᱭᱩᱵ ᱫᱷᱟᱹᱵᱤᱡ ᱢᱮᱱᱠᱷᱟᱱ ᱟᱨᱦᱚᱸ ᱛᱮᱦᱤᱧ ᱱᱚᱜᱼᱚᱭ ᱢᱤᱫ ᱫᱤᱱ ᱠᱷᱟᱱ ᱜᱮ ᱟᱨᱦᱚᱸ ᱟᱹᱰᱤ ᱡᱟᱹᱥᱛᱤ ᱱᱚᱠᱟ ᱩᱫᱽᱜᱟᱹᱨ ᱵᱩᱡᱷᱟᱹᱜ ᱠᱟᱱᱟ ᱞᱚᱞᱚ ᱥᱤᱛᱩᱝ ᱢᱮᱱ ᱫᱟᱲᱮᱭᱟᱜᱼᱟ ᱢᱤᱫ ᱫᱤᱱ ᱫᱟᱜ ᱛᱚᱵᱮ ᱴᱷᱤᱠ ᱵᱩᱡᱷᱟᱹᱜᱼᱟ ᱫᱚᱥᱟᱨ ᱫᱤᱱ ᱵᱟᱢ ᱵᱩᱷᱟᱹᱣ ᱫᱟᱲᱮᱼᱟ ᱵᱚᱞᱮ ᱫᱚᱥᱟᱨ ᱫᱤᱱ ᱫᱚ ᱦᱟᱜ ᱪᱮᱫ ᱞᱮᱠᱟ ᱵᱩᱡᱷᱟᱹᱜᱼᱟ ᱵᱟᱝ ᱵᱩᱡᱷᱟᱹᱜᱼᱟ ᱟᱪᱠᱟ ᱟᱪᱠᱟ-ᱠᱟ ᱵᱩᱡᱷᱟᱹᱜ ᱠᱟᱱᱟ
ᱟᱞᱮᱥᱮᱫ ᱦᱚᱸ ᱚᱱᱠᱟᱜ ᱜᱮ ᱫᱟᱜ ᱮᱟᱭ ᱟᱵᱟᱨᱮᱭ ᱜᱩᱢᱥᱟᱹᱱᱤᱭ ᱥᱤᱛᱩᱝ ᱫᱟᱭ ᱫᱟᱜ ᱫᱟᱭ ᱥᱤ ᱪᱮᱫ ᱮᱢ ᱢᱮᱱᱟᱜᱼᱟ
ᱦᱩᱸ ᱦᱩᱸ ᱱᱚᱜ ᱱᱤᱭᱮ ᱠᱚᱢ ᱢᱮᱱ ᱫᱟᱲᱮᱭᱟᱜ-ᱟ ᱱᱚᱣᱟ ᱟᱭᱢᱟ ᱞᱮᱠᱟᱱ ᱯᱚᱞᱤᱭᱩᱥᱚᱱ ᱥᱮᱢ ᱢᱮᱱ ᱫᱟᱲᱮᱭᱟᱜᱼᱟ ᱱᱚᱝᱠᱟ ᱫᱷᱩᱦᱟᱹ ᱠᱚᱠᱚ ᱤᱭᱟᱹᱭᱮᱫᱟ ᱛᱷᱲᱤ ᱠᱚ ᱡᱮᱨᱮᱫ ᱮᱟ ᱪᱮᱫ ᱠᱚᱪᱚ ᱠᱮᱢᱤᱠᱮᱞ ᱡᱤᱱᱤᱥ ᱠᱚ ᱟᱨᱦᱚᱸ ᱱᱚᱜᱼᱚᱭ ᱢᱤᱫᱴᱮᱱ ᱢᱟ ᱱᱚᱜᱼᱚᱭ ᱫᱟᱨᱮ ᱢᱟᱜ ᱠᱷᱟᱹᱛᱤᱨ ᱛᱮᱦᱟᱸᱜ ᱱᱚᱣᱟ ᱤᱭᱟᱹᱜ ᱠᱟᱱᱟ ᱫᱟᱜ ᱠᱚ ᱠᱚᱢ ᱦᱤᱡᱩᱜ ᱠᱟᱱᱟ ᱥᱮᱛᱷᱟᱣᱲᱤ ᱜᱮ ᱢᱟᱱᱮ ᱛᱤᱥ ᱪᱚ ᱦᱤᱡᱩᱜ ᱛᱤᱥ ᱪᱚ ᱵᱟᱝ ᱱᱚᱜᱼ ᱱᱚᱝᱠᱟ ᱵᱩᱡᱷᱟᱹᱜ ᱠᱟᱱᱟ
ᱦᱮᱸ ᱦᱮᱸ ᱦᱮᱸ
ᱟᱫᱚ ᱟᱯᱮᱥᱮᱫ ᱫᱟᱨᱮ ᱢᱟᱜ ᱠᱟ ᱫᱚ ᱪᱮᱫ ᱞᱮᱠᱟ ᱟᱠᱷᱨᱤᱧ ᱞᱟᱹᱜᱤᱫ ᱠᱚ ᱢᱟᱜ ᱮᱫᱟ ᱦᱟᱸᱜ ᱥᱮ ᱚᱱᱟ ᱠᱷᱮᱛ ᱠᱚ ᱵᱮᱱᱟᱣ ᱞᱟᱹᱜᱤᱫ ᱠᱚ ᱢᱟᱜ ᱮᱫᱟ
ᱟᱠᱷᱨᱤᱧ ᱞᱟᱹᱜᱤᱫ ᱫᱚ ᱵᱟᱝ ᱟᱞᱮᱥᱮᱫ ᱫᱚ ᱵᱤᱨ ᱵᱩᱨᱩ ᱫᱚ ᱦᱮᱱᱟᱜ ᱜᱮᱭᱟ ᱟᱫᱚ ᱵᱤᱨ ᱵᱩᱨᱩ ᱥᱮᱫ ᱫᱚ ᱚᱱᱟ.... ᱥᱚᱨᱠᱟᱨᱤ ᱡᱟᱭᱜᱟ ᱠᱟᱱᱟ ᱯᱷᱚᱨᱮᱥᱴ ᱡᱟᱭᱜᱟ ᱠᱟᱱᱟ
ᱦᱮᱸ
ᱟᱫᱚ ᱡᱟᱦᱟᱸ ᱚᱱᱟ ᱡᱮ ᱠᱚᱨᱮ ᱢᱟᱴ ᱠᱚᱨᱮ ᱠᱷᱮᱛ ᱠᱚᱨᱮ ᱚᱱᱟ ᱠᱚᱨᱮ ᱡᱟᱦᱟᱸ ᱫᱟᱨᱮ ᱛᱟᱦᱮᱱ ᱟ ᱚᱱᱮᱧ ᱢᱮᱱ ᱠᱮᱫ ᱞᱮᱠᱟ ᱠᱩᱲᱤᱡ ᱨᱟᱢᱟ ᱢᱮᱨᱮᱞᱮ ᱚᱱᱟ ᱛᱩ ᱟᱫᱚ ᱚᱱᱮ ᱯᱤᱰᱟᱹ ᱠᱚᱨᱮ ᱫᱟᱨᱮ ᱠᱚᱲᱟᱮᱫᱫᱟ ᱟᱫᱚ ᱠᱚ ᱢᱟᱜ ᱥᱟᱯᱷᱟᱭᱮᱫᱟ ᱢᱮᱱ ᱠᱟᱛᱮ ᱢᱟᱜ ᱥᱟᱯᱷᱟᱭ ᱫᱟᱠᱚ ᱟᱨ ᱛᱟᱯᱟᱜ ᱠᱟᱭ ᱫᱤᱱ ᱫᱤᱱᱛᱮ ᱚᱱᱟ ᱟᱢᱟᱜ ᱥᱟᱯᱷᱟ ᱞᱮᱠᱟ ᱛᱮᱫᱚ ᱚᱸᱰᱮ ᱢᱟ ᱪᱟᱵᱟᱭᱮᱱᱟ ᱟᱫᱚ ᱚᱱᱮ ᱚᱱᱠᱟᱜᱮᱢ ᱟᱜ ᱪᱟᱵᱟᱜ ᱠᱟᱱᱟ ᱫᱤᱱ ᱫᱤᱱᱛᱮ ᱟᱫᱚ ᱪᱮᱫ ᱮᱢ ᱢᱮᱛᱟ ᱠᱚᱣᱟ ᱟᱫᱚ ᱦᱚᱲ ᱦᱚᱸ ᱵᱟ ᱼᱼ ᱠᱚ ᱵᱩᱡᱷᱟᱹᱣ ᱫᱟ ᱚᱱᱟ ᱠᱚ ᱢᱟᱨᱮ ᱡᱤᱱᱤᱥ ᱥᱮ ᱚᱱᱟ ᱠᱚ ᱡᱤᱱᱤᱥ ᱢᱟᱱᱮ ᱡᱚᱢ ᱛᱤᱱᱟᱹᱜ ᱵᱷᱟᱜᱤ ᱡᱤᱱᱤᱥ ᱠᱟᱱᱟ ᱛᱤᱱᱟᱹᱜ ᱨᱟᱱ ᱞᱮᱠᱟᱱ ᱡᱤᱱᱤᱥ ᱠᱟᱱᱟ ᱚᱱᱟ ᱵᱟᱠᱚ ᱵᱩᱡᱷᱟᱹᱣ ᱫᱟ ᱟᱫᱚ ᱪᱮ
ᱚᱱᱠᱟᱞᱮᱠᱟ ᱦᱮᱸ ᱚᱱᱮ ᱚᱱᱠᱟ ᱵᱚᱞᱮ ᱟᱭᱢᱟ ᱞᱮᱠᱟᱱ ᱡᱤᱱᱤᱥ ᱞᱟᱦᱟ ᱛᱮᱫᱚ ᱛᱟᱦᱮᱸ ᱠᱟᱱᱟ ᱢᱮᱱ ᱫᱟᱲᱮᱭᱟᱜᱼᱟ ᱟᱲᱟᱜ ᱠᱚ ᱟᱫᱚ ᱟᱲᱟᱜ ᱠᱚ ᱱᱚᱜᱼᱚ ᱱᱚᱝᱠᱟ ᱞᱟᱦᱟᱛᱮ
ᱦᱮᱸ
ᱦᱚᱲ ᱠᱚᱫᱚ ᱵᱟᱝ ᱧᱟᱢᱮᱫ ᱛᱟᱦᱮᱸ ᱠᱟᱹᱢᱤᱭᱟ
ᱦᱳᱭ ᱦᱳᱭ
ᱚᱡ ᱡᱚᱠᱷᱚᱱ ᱵᱚᱪᱷᱚᱨ ᱵᱚᱪᱷᱚᱨᱮᱢ ᱡᱚᱢ ᱤᱫᱤᱭᱟ ᱟᱭᱢᱟ ᱞᱮᱠᱟᱱ ᱡᱚ ᱵᱤᱞᱤ ᱠᱚ ᱛᱚᱵᱮ ᱚᱱᱠᱟ ᱨᱳᱜᱽ ᱟᱡᱟᱨ ᱠᱚ ᱵᱟᱝ ᱧᱟᱢ ᱢᱮᱭᱟ ᱟᱫᱚ ᱱᱚᱜᱼᱱᱤᱭᱟᱹ ᱠᱚᱢ ᱦᱤᱲᱤᱧᱤᱫ ᱞᱮᱠᱷᱟᱡ ᱛᱟᱭᱚᱢ ᱛᱮᱫᱚ ᱦᱟᱸᱜ ᱨᱳᱜᱽ ᱟᱡᱟᱨ ᱧᱟᱢ ᱢᱮᱭᱟ ᱟᱫᱚ ᱡᱟᱦᱟᱸᱭ ᱞᱟᱹᱭᱟᱢᱟ ᱵᱚᱞᱮ ᱠᱩᱸᱲᱤᱫ ᱨᱟᱢᱟ ᱛᱮᱫᱚ ᱱᱚᱣᱟ ᱟᱡᱟᱨ ᱴᱷᱤᱠᱚᱜᱼᱟ ᱛᱚᱵᱮ ᱩᱱ ᱡᱚᱠᱷᱮᱡ ᱮᱢ ᱥᱮᱸᱫᱽᱨᱟ ᱵᱟᱲᱟᱭᱟ ᱦᱟᱱᱛᱮ ᱱᱟᱛᱮ ᱦᱮᱥᱮ ᱵᱟᱝ ᱟᱫᱚ ᱚᱱᱮ ᱚᱱᱠᱟ ᱠᱟᱱ ᱜᱮᱭᱟ ᱦᱟᱹᱜ ᱢᱤᱫ ᱫᱤᱱ ᱚᱱᱠᱟ ᱦᱤᱡᱩᱜᱼᱟ ᱵᱚᱞᱮ ᱠᱷᱟᱹᱞᱤ ᱡᱟᱹᱲᱤ ᱵᱩᱴᱤ ᱥᱮ ᱨᱟᱱ ᱢᱩᱨᱜᱟᱹᱱ ᱞᱟᱹᱜᱤᱫ ᱠᱚ ᱥᱮᱸᱫᱽᱨᱟᱭᱟ ᱦᱟᱸᱜ ᱫᱟᱨᱮ ᱠᱚ ᱟᱨ ᱵᱟᱝ ᱧᱟᱢᱚᱜᱼᱟ
ᱦᱟᱸ ᱮᱠᱫᱚᱢ ᱛᱮ ᱥᱟᱹᱨᱤ ᱠᱟᱷᱟ ᱵᱮᱱ ᱞᱟᱹᱭ ᱠᱮᱫᱟ ᱜᱚᱝᱠᱮ
ᱱᱚᱜᱼᱱᱤᱭᱟᱹ ᱠᱚᱫᱚ ᱟᱵᱩᱜ ᱜᱮ ᱛᱤᱱᱟᱹᱜ ᱟᱹᱠᱤᱞᱟᱱ ᱦᱚᱲ ᱠᱚ ᱢᱮᱱᱟᱜ ᱵᱚᱱᱟ ᱥᱮ ᱵᱩᱫ ᱟᱹᱠᱤᱞ ᱥᱮ ᱞᱟᱯᱷᱟᱝ ᱥᱮᱪᱮᱫ ᱨᱮ ᱚᱠᱚᱭ ᱠᱚ ᱢᱮᱱᱟᱜ ᱠᱚᱣᱟ ᱡᱟᱦᱟᱱᱟᱜ ᱱᱚᱝᱠᱟᱱ ᱮᱣᱮᱨᱱᱮᱥ ᱞᱮᱠᱟ ᱪᱮᱠᱟ ᱠᱚ ᱠᱚᱨᱟᱣ ᱞᱮᱠᱷᱟᱡ ᱵᱚᱞᱮ ᱪᱮᱫ ᱠᱚ ᱵᱟᱝ ᱢᱟᱜ ᱡᱟᱹᱨᱩᱲ ᱥᱮ ᱪᱮᱫ ᱢᱟᱜ ᱞᱮᱠᱷᱟᱡ ᱵᱚᱞᱮ ᱪᱮᱫ ᱠᱚ ᱱᱚᱝᱠᱟ ᱦᱤᱡᱩᱜ ᱠᱟᱱ ᱫᱤᱱ ᱨᱮ ᱦᱩᱭ ᱫᱟᱲᱮᱭᱟᱜᱼᱟ
ᱦᱮᱸ
ᱮᱱᱛᱮᱫ ᱚᱲᱟᱜ ᱠᱚᱨᱮᱱ ᱥᱮ ᱟᱹᱛᱩ ᱰᱤᱦᱟᱹᱛ ᱨᱮᱱ ᱦᱚᱲ ᱠᱚᱫᱚ ᱵᱟᱠᱚ ᱵᱩᱡᱷᱟᱹᱣ ᱫᱟᱲᱮᱭᱟᱜᱼᱟ ᱵᱚᱞᱮ ᱪᱮᱫ ᱢᱟᱜ ᱞᱮᱠᱷᱟᱡ ᱪᱮᱫ ᱪᱤᱠᱟᱹᱜᱼᱟ ᱵᱟᱝ ᱪᱤᱠᱟᱹᱜᱼᱟ ᱩᱱᱤᱭ ᱢᱮᱱᱟ ᱪᱟᱥ ᱦᱩᱭᱩᱜ ᱛᱤᱧᱟᱹ ᱵᱟᱥ ᱱᱚᱣᱟ ᱜᱮ ᱴᱷᱤᱠ ᱟᱫᱚ ᱤᱧᱟᱹᱜ ᱞᱟᱹᱜᱤᱫ ᱢᱟᱱᱮ ᱠᱷᱟᱴᱚ ᱦᱩᱫᱤᱥ ᱢᱮᱱᱟᱜᱼᱟ ᱚᱱᱟ ᱨᱮᱱᱟᱜ ᱠᱟᱨᱚᱱ ᱫᱚ ᱢᱟᱱᱮ ᱚ ᱠᱚᱢ ᱚᱞᱚᱜ ᱯᱟᱲᱦᱟᱜ ᱤᱱᱟᱹᱜ ᱵᱟᱠᱚ ᱯᱟᱲᱦᱟᱣ ᱠᱟᱱᱟ ᱵᱚᱞᱮ ᱪᱮᱫ ᱪᱤᱠᱟᱹᱜᱼᱟ ᱵᱟᱝ ᱪᱤᱠᱟᱹᱜᱼᱟ
ᱦᱮᱸ ᱦᱮᱸ ᱦᱮᱸ ᱚᱱᱮ ᱠᱩ ᱵᱟᱝᱞᱟ ᱛᱮᱠᱚ ᱢᱮᱱ ᱞᱮᱠᱷᱟ ᱚᱞᱯᱚ ᱵᱩᱫᱽᱫᱷᱤ ᱵᱷᱚᱭᱚᱝᱠᱚᱨ
ᱮᱠᱟᱞ ᱮᱠᱟᱞ ᱱᱚᱜᱼᱱᱤᱭᱟᱹ ᱦᱚᱸ ᱮᱠᱟᱞ ᱥᱚᱢᱚ ᱫᱚ ᱥᱟᱹᱨᱤᱜ ᱠᱟᱱᱟ ᱦᱟᱸᱜ
ᱦᱮᱸ ᱮᱠᱫᱚᱢ ᱛᱮ ᱟᱨ ᱴᱷᱤᱠ ᱜᱮ ᱦᱮᱸ ᱦᱮᱸ ᱚᱱᱟ ᱟᱨ ᱤᱭᱟᱹ ᱟᱪᱪᱷᱟ ᱜᱚᱢᱠᱮ ᱟᱴᱪᱮᱫ ᱞᱤᱧ ᱢᱮᱱᱫᱟ ᱚᱱᱟ ᱥᱚᱥᱚ ᱵᱤᱞᱤ ᱠᱚᱵᱮᱱ ᱡᱚᱢ ᱵᱟᱲᱟ ᱟᱠᱟᱫᱟ ᱥᱮ ᱵᱟᱝ ᱥᱚᱥᱚ ᱵᱤᱞᱤ
ᱥᱚᱥᱚ ᱦᱮᱸ ᱥᱚᱥᱚ ᱦᱚᱸ ᱟᱞᱮ ᱥᱮᱫ ᱢᱮᱱᱟᱜ ᱜᱮᱭᱟ ᱦᱟᱸᱜ ᱟᱫᱚ ᱥᱚᱥᱚ ᱫᱚ ᱱᱚᱣᱟ ᱦᱚᱧ ᱵᱟᱲᱟᱭᱟ ᱡᱮ ᱟᱹᱛᱷᱟᱹᱣᱲᱤᱠ ᱫᱚ ᱵᱟᱠᱚ ᱡᱚᱢᱟ ᱱᱚᱣᱟ ᱫᱚ ᱦᱟᱸᱜ ᱟᱨ ᱡᱚᱠᱷᱚᱱᱮᱢ ᱡᱚᱢ ᱞᱮᱠᱷᱟᱡ ᱥᱮ ᱩᱞᱤᱫᱟᱜ ᱠᱚ ᱡᱚᱨᱚ ᱞᱮᱱ ᱛᱟᱢ ᱠᱷᱟᱡ ᱡᱚᱢ ᱚᱠᱛᱮ ᱟᱫᱚ ᱱᱚᱣᱟ ᱫᱚ ᱢᱚᱪᱟ ᱠᱚ ᱜᱷᱟᱜᱷᱟᱣᱟ ᱟᱫᱚ ᱱᱚᱜᱼᱚ ᱱᱚᱝᱠᱟ ᱵᱮᱱ ᱟᱸᱡᱚᱢ ᱵᱟᱲᱟ ᱠᱟᱫᱟ ᱥᱮ ᱵᱟᱝ ᱦᱟᱸᱜ
ᱦᱮᱸ ᱜᱷᱟᱜᱟᱣ ᱜᱮᱭᱟ ᱜᱷᱟᱜᱟᱣ ᱫᱚ
ᱦᱩᱸ ᱟᱫᱚ ᱠᱚ ᱢᱮᱱᱟᱠᱚ ᱵᱚᱞᱮ ᱱᱚᱣᱟ ᱫᱚ ᱢᱤᱫ ᱫᱷᱚᱢ ᱨᱮ ᱠᱚᱯᱮᱛ ᱢᱮ ᱟᱨ ᱩᱫ ᱩᱛᱟᱹᱨ ᱢᱮ, ᱟᱞᱚᱢ ᱦᱟᱱᱛᱮ ᱱᱟᱛᱮ ᱛᱚᱜᱚᱡ ᱤᱭᱟᱹ ᱵᱟᱲᱟᱭᱟ᱾
ᱞᱟᱹᱰᱩ ᱞᱮᱠᱟ ᱱᱟᱭᱟ ᱫᱟᱜ ᱞᱟᱹᱰᱩ ᱞᱮᱠᱟ᱾
ᱦᱮᱸ ᱦᱮᱸ ᱦᱮᱸ, ᱚᱱᱮ ᱚᱱᱠᱟ ᱫᱷᱟᱨᱟ᱾
ᱟᱨ ᱞᱟᱹᱭ ᱠᱚ ᱵᱚᱞᱮ ᱟᱫᱚᱢ ᱦᱚᱲ ᱦᱚᱸ ᱵᱚᱞᱮ ᱚᱱᱟ ᱥᱚᱜ ᱥᱚᱥᱚ ᱫᱟᱨᱮ ᱨᱮ ᱵᱟᱝ ᱫᱮᱡ ᱡᱟᱹᱨᱩᱲ᱾ ᱚᱱᱠᱟᱢ ᱫᱮᱡ ᱞᱮᱱᱠᱷᱟᱡ ᱦᱚᱸ ᱜᱷᱟᱜᱷᱟᱣᱟ ᱟᱫᱚ ᱚᱱᱮ ᱚᱱᱠᱟ ᱟᱯᱮᱥᱮᱫ ᱟᱸᱡᱚᱢ ᱵᱟᱲᱟᱣᱼᱼ
ᱵᱟᱝ ᱫᱮᱡ ᱫᱚ ᱟᱸᱡᱚᱢ ᱫᱚᱞᱤᱧ ᱟᱸᱡᱚᱢ ᱵᱟᱲᱟᱣᱟᱠᱟᱜ ᱠᱚᱣᱟ ᱜᱷᱟᱜᱷᱟᱣᱟ ᱟᱫᱚ, ᱟᱹᱞᱤᱧ ᱫᱚᱞᱤᱧ ᱫᱮᱡᱚᱜ ᱜᱮᱭᱟ ᱟᱫᱚ ᱚᱱᱮ ᱠᱚ ᱢᱮᱱᱞᱮᱠᱟ ᱪᱚᱴ ᱫᱟ ᱵᱟᱢ ᱫᱮᱡ ᱞᱮᱱᱠᱷᱟᱡ ᱪᱤᱠᱟᱛᱮᱢ ᱛᱤᱭᱟᱹᱜᱟ᱾
ᱮᱸᱠᱷᱟᱞ ᱚᱱᱮ ᱚᱱᱟ ᱠᱟᱱ ᱜᱮᱭᱟ ᱟᱫᱚ ᱟᱞᱮ ᱥᱮᱫ ᱫᱚ ᱵᱟᱠᱩᱵ ᱞᱮᱠᱟᱛᱮ ᱠᱚ ᱛᱤᱭᱟᱹᱜᱟ ᱦᱟᱸᱜ ᱵᱟᱠᱩᱵ ᱛᱮ ᱵᱟᱠᱩᱵ ᱧᱟᱢᱚᱜᱼᱟ ᱰᱟᱝ ᱨᱮᱱᱟᱜ ᱵᱟᱹᱠᱩᱵ ᱞᱟᱜᱟᱣ ᱠᱟᱛᱮᱫ ᱦᱮᱸ᱾
ᱦᱮᱸ ᱦᱮᱸ ᱚᱱᱟᱢᱟ ᱴᱷᱤᱠ ᱫᱚ ᱴᱷᱤᱠ ᱠᱟᱱ ᱜᱮᱭᱟ ᱟᱫᱚ ᱟᱫᱚ ᱦᱚᱴᱟᱛ ᱠᱚᱨᱮᱢ ᱪᱟᱞᱟᱜ ᱠᱟᱱᱟ ᱦᱚᱨ ᱦᱚᱨᱛᱮ ᱧᱮᱞ ᱧᱟᱢ ᱠᱮᱫᱟ ᱦᱟᱱᱦᱟᱸᱰᱮ ᱡᱚ ᱠᱟᱱᱟ ᱟᱹᱰᱤ ᱢᱚᱡᱽ ᱟᱫᱚᱢ ᱪᱮᱫ ᱮᱢ ᱪᱮᱠᱟᱭᱟ ᱢᱟ ᱡᱚᱡᱚᱢ ᱥᱟᱱᱟᱣᱟ ᱫᱮᱡᱚᱜ ᱢᱮ ᱟᱯᱟᱱ ᱟᱹᱯᱤᱱ ᱫᱮᱼᱼ ᱢᱮ ᱟᱨ ᱵᱟᱥ ᱚᱱᱮ ᱚᱱᱠᱟ ᱛᱤᱭᱳᱜ ᱠᱟᱛᱮᱫ ᱟᱫᱚ ᱪᱮᱫ ᱮᱢ ᱢᱮᱱᱟᱜᱼᱟ ᱚᱱᱟ ᱠᱚᱫᱚ ᱪᱤᱱᱛᱟᱹ ᱵᱟᱝ ᱛᱟᱦᱮᱱᱟ ᱡᱮ ᱱᱚᱝᱠᱟᱣᱟ ᱥᱮ ᱦᱟᱱᱠᱟᱣᱟ ᱚᱱᱟ ᱠᱚᱫᱚ ᱪᱤᱱᱛᱟᱹ ᱛᱟᱦᱮᱱ ᱛᱮ ᱫᱚ ᱵᱟᱝ ᱛᱟᱦᱮᱸ ᱥᱮ ᱡᱚᱢ ᱡᱚᱢ ᱥᱟᱱᱟ ᱛᱮ᱾
ᱮᱠᱟᱞ ᱚᱱᱟᱜᱮᱢ ᱦᱩᱫᱤᱥ ᱠᱟᱜᱼᱟ ᱵᱚᱞᱮ ᱪᱤᱠᱟᱜᱼᱟ ᱵᱟᱝ ᱪᱤᱠᱟᱜᱼᱟ ᱚᱱᱟ ᱫᱚ ᱵᱟᱢ ᱵᱩᱡᱷᱟᱹᱣ ᱠᱟᱜᱼᱟ ᱥᱮ ᱵᱟᱝ?
ᱤᱧᱦᱚᱸ ᱵᱚᱞᱮ ᱫᱮᱡ ᱫᱚ ᱵᱟᱹᱧ ᱫᱮᱡ ᱵᱟᱲᱟᱣ ᱟᱠᱟᱱᱟ ᱟᱫᱚ ᱠᱷᱟᱹᱞᱤ ᱵᱚᱞᱮᱧ ᱟᱸᱡᱚᱢ ᱵᱟᱲᱟᱣ ᱠᱟᱫ ᱠᱚᱣᱟ ᱵᱚᱞᱮ ᱵᱟᱝ ᱫᱮᱡ᱾ ᱜᱟᱱᱚᱜᱼᱟ, ᱫᱮᱡ ᱞᱮᱱ ᱠᱷᱟᱡ ᱜᱷᱟᱣᱟ ᱥᱮ ᱪᱤᱠᱟᱣᱟ᱾ ᱟᱫᱚ ᱱᱚᱣᱟ ᱨᱮᱱᱟᱜ ᱫᱚ ᱤᱭᱟᱹ ᱫᱚ ᱵᱟᱹᱧ ᱵᱟᱲᱟᱭᱟ ᱵᱚᱞᱮ ᱥᱟᱹᱨᱤᱜᱮ ᱵᱚᱞᱮᱢ ᱫᱮᱡ ᱞᱮᱱᱠᱷᱟᱡ ᱜᱷᱟᱜᱟᱣᱟ ᱥᱮ ᱵᱟᱝ᱾ ᱜᱷᱟᱜᱷᱟᱣᱟ ᱱᱚᱣᱟ ᱫᱚ ᱦᱟᱸᱜ ᱵᱟᱹᱧ ᱯᱩᱥᱴᱤ ᱫᱟᱲᱮᱜᱼᱟ ᱥᱮ ᱵᱟᱹᱧ ᱢᱮᱱ ᱫᱟᱲᱮᱜᱼᱟ ᱥᱟᱹᱨᱤᱭᱟ ᱥᱮ ᱵᱟᱝ ᱠᱟᱱᱟ᱾ ᱠᱷᱟᱹᱞᱤ ᱱᱚᱣᱟᱫᱚᱧ ᱟᱸᱡᱚᱢ ᱠᱟᱫᱟ ᱞᱩᱛᱩᱨ ᱛᱮᱜᱮᱦᱟᱸᱜ᱾
ᱟᱫᱚ ᱜᱚᱢᱠᱮ ᱴᱷᱤᱠ ᱫᱚ ᱴᱷᱤᱠ ᱜᱮᱠᱚ ᱞᱟᱹᱭᱫᱟ ᱞᱟᱹᱭᱫᱚ ᱟᱫᱚ ᱟᱫᱚ ᱢᱤᱜᱼᱼ ᱢᱤᱫᱴᱮᱫ ᱫᱟᱨᱮ ᱨᱮᱢ ᱫᱮᱡ ᱞᱮᱱᱠᱷᱟᱸᱡ ᱫᱚ ᱚᱱᱟ ᱫᱚ ᱵᱟᱝ ᱜᱷᱟᱜᱷᱟᱣᱟ ᱟᱫᱚ ᱚᱱᱟ ᱫᱚ ᱟᱢ ᱫᱚ ᱪᱤᱼᱼ ᱟᱹᱰᱤ ᱵᱟᱹᱲᱛᱤ ᱦᱤᱥᱟᱹᱵᱮᱨ ᱵᱟᱨᱦᱮ ᱜᱮ ᱫᱟᱨᱮ ᱨᱮᱢ ᱫᱮᱡ ᱞᱮᱱᱠᱷᱟᱱ ᱫᱚ ᱛᱮᱫ ᱚᱱᱟ ᱫᱚ ᱛᱮᱫ᱾
ᱦᱮᱸ ᱯᱟᱥᱮᱡ ᱤᱧᱟᱹᱜ ᱢᱮᱱᱛᱮᱫᱚ ᱯᱟᱥᱮᱡ ᱚᱱᱟ ᱞᱩᱲᱤ ᱠᱩ ᱱᱚᱣᱟ ᱤᱭᱟᱹ ᱣᱟᱢ ᱠᱷᱟᱡ ᱯᱟᱥᱮᱡ ᱛᱚᱵᱮ ᱯᱟᱥᱮᱡ ᱜᱷᱟᱣ ᱦᱩᱭ ᱫᱟᱲᱮᱜ ᱜᱮᱭᱟ᱾ ᱛᱚ ᱢᱚᱸᱡᱽ ᱛᱮᱢ ᱫᱮᱡ ᱞᱮᱱ ᱠᱷᱟᱡ ᱛᱚ ᱴᱷᱤᱠᱜᱮᱭᱟ᱾ ᱡᱮᱞᱮᱠᱟ ᱱᱚᱣᱟ ᱩᱞ ᱫᱟᱨᱮ ᱨᱮᱦᱚᱢ ᱫᱮᱡᱚᱜ ᱠᱷᱟᱡ ᱱᱚᱣᱟ ᱩᱞ ᱨᱮᱱᱟᱜ ᱞᱩᱲᱤ ᱠᱚᱢ ᱯᱟᱹᱥᱤᱨᱟᱢ ᱠᱷᱟᱡ᱾ ᱛᱚᱣᱮ ᱟᱹᱰᱤ ᱡᱟᱹᱥᱛᱤ ᱱᱚᱝᱠᱟ ᱮᱴᱠᱮᱴᱚᱬᱮ ᱥᱮ ᱜᱷᱟᱜᱟᱣ ᱠᱚᱡᱼᱼ
ᱦᱮᱸ ᱯᱩᱥᱨᱤ ᱞᱮᱠᱟ ᱨᱟᱠᱟᱵ ᱟ ᱚᱱᱟᱛᱮ ᱚᱸᱰᱮ ᱠᱷᱚᱱᱟᱜ ᱜᱮ ᱟᱫᱚ ᱤᱱᱯᱷᱮᱠᱥᱮᱱ ᱦᱩᱭ ᱠᱟᱛᱮ ᱟᱫᱚ ᱦᱟᱱᱮ ᱜᱷᱟᱣ ᱥᱮᱫ ᱪᱟᱞᱟᱜᱼᱟ᱾
ᱦᱮᱸ, ᱟᱫᱚ ᱚᱱᱮ ᱚᱱᱠᱟ ᱫᱷᱟᱨᱟ ᱠᱟᱱ ᱜᱮᱭᱟ ᱯᱟᱥᱮᱫ ᱱᱚᱣᱟ ᱥᱚ ᱥᱚ ᱨᱮᱱᱟᱜ ᱦᱚᱸ᱾
ᱦᱮᱸ ᱦᱮᱸ, ᱚᱱᱟ ᱠᱚ ᱫᱚ ᱮᱠᱮᱱ ᱞᱩᱜᱲᱤ ᱨᱮᱱᱟᱜ ᱡᱤᱱᱤᱥ ᱠᱟᱱᱟ ᱛᱚ ᱚᱱᱟ ᱦᱟᱱᱟ᱾ ᱞᱩᱲᱤ ᱡᱚᱨᱚᱜᱼᱟ ᱱᱚᱣᱟ ᱩᱞ ᱡᱤᱞ ᱨᱮᱱᱟᱜ ᱦᱚᱸ ᱞᱩᱲᱤ ᱡᱚᱨᱚᱜᱼᱟ ᱚᱱᱮ ᱚᱱᱠᱟ ᱜᱮ᱾
ᱟᱫᱚ ᱱᱚᱣᱟ ᱥᱚᱥᱚ ᱢᱟ ᱟᱞᱮ ᱥᱮᱫ ᱱᱚᱣᱟ ᱠᱷᱟᱹᱨᱟᱹᱭ ᱨᱮᱦᱚᱸ ᱠᱚ ᱞᱟᱜᱟᱣ ᱜᱮᱭᱟ ᱠᱷᱟᱹᱨᱟᱹᱭ ᱨᱮ ᱠᱚᱱᱟ ᱱᱚᱣᱟ᱾ ᱚᱱᱟ ᱦᱩᱲᱩ ᱤᱭᱟᱹ ᱨᱮᱦᱚᱸ ᱪᱟᱠᱤ ᱨᱮ ᱛᱚ ᱟᱯᱮᱥᱮᱫ ᱱᱚᱣᱟ
ᱵᱟᱝ ᱦᱮᱸ ᱞᱟᱜᱟᱣ ᱞᱟᱜᱟᱣ ᱚᱱᱟ ᱫᱚ ᱚᱱᱮ ᱠᱚ ᱢᱮᱱ ᱞᱮᱠᱟ, ᱥᱮᱫᱟᱭ ᱠᱷᱚᱱᱟᱜ ᱤᱭᱟᱹ ᱢᱮᱱᱟᱜᱼᱟ ᱟᱞᱮ ᱫᱚ ᱟᱞᱮ ᱥᱮᱫ ᱫᱚ ᱚᱱᱟ ᱥᱚᱥᱚ ᱡᱟᱝ ᱡᱟᱦᱟᱸ ᱚ ᱦᱟᱱᱟ ᱤᱭᱟᱹ ᱥᱚᱥᱚ ᱚᱱᱮ ᱥᱚᱡᱷᱤᱼᱼ